ᱥᱟᱹᱜᱩᱱ ᱥᱮᱛᱟᱜ ᱜᱚᱝᱠᱮ᱾
ᱦᱮᱸ ᱥᱟᱹᱜᱩᱱ ᱥᱮᱛᱟᱜ᱾
ᱜᱚᱝᱠᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ᱾
ᱛᱚᱵᱮ ᱜᱚᱝᱠᱮ ᱟᱵᱦᱟᱣᱟ ᱠᱩ ᱚᱠᱟᱞᱮᱠᱟ?
ᱟᱵᱚᱦᱟᱣᱟ ᱠᱚ ᱫᱚ ᱱᱚᱛᱮ ᱫᱚ ᱨᱤᱢᱤᱞ ᱨᱤᱢᱤᱞ ᱟᱠᱟᱫᱟᱭ ᱟᱞᱮ ᱥᱮᱜ ᱫᱚ᱾
ᱟᱪᱪᱷᱟ ᱜᱚᱝᱠᱮ ᱛᱚᱵᱮ ᱜᱚᱝᱠᱮ ᱫᱟᱜ ᱡᱟᱹᱲᱤ ᱠᱩ ᱫᱟᱜ ᱡᱟᱹᱲᱤ ᱠᱩ
ᱚᱱᱟ ᱦᱩᱸ ᱦᱮᱸ ᱫᱟᱜ ᱡᱟᱹᱲᱤ ᱠᱚᱫᱚ ᱵᱷᱟᱜᱮ ᱜᱮ ᱦᱚᱞᱟ ᱢᱟᱫᱦᱮᱨ ᱫᱟᱜ ᱠᱮᱛ ᱛᱮ ᱟᱫᱚ ᱚᱱᱟ
ᱟᱪᱪᱷᱟ ᱜᱚᱝᱠᱮ ᱜᱚᱝᱠᱮ ᱱᱚᱱᱛᱮ ᱦᱚᱸ ᱚᱝᱠᱟ ᱜᱮ ᱫᱟᱜ ᱡᱟᱹᱲᱤ ᱚᱞᱯᱚ ᱡᱟᱹᱥᱛᱤ ᱜᱤ ᱫᱟᱜ ᱡᱟᱹᱲᱤ ᱠᱮᱜᱼᱟ ᱵᱟᱨᱯᱮ ᱫᱤᱱ ᱫᱚ ᱟᱨ ᱦᱚᱹᱜᱼᱚᱭ ᱛᱤᱦᱤᱧ ᱠᱟᱹᱴᱤᱡ ᱮ ᱥᱤᱛᱩᱝ ᱟᱠᱟᱜᱼᱟ᱾
ᱚ ᱱᱚᱛᱮ ᱦᱚᱸ ᱛᱮᱦᱮᱧ ᱫᱚ ᱯᱷᱟᱠᱟ ᱜᱮᱭᱟ ᱦᱚᱞᱟ ᱢᱟᱫᱦᱮᱨ ᱜᱮ ᱫᱟᱜ ᱜᱮᱜ ᱛᱮᱦᱮᱸ᱾
ᱛᱚᱵᱮ ᱜᱚᱝᱠᱮ ᱚᱱᱛᱮᱱᱟᱜ ᱦᱚᱭ ᱦᱤᱸᱥᱤᱫ ᱨᱮ ᱪᱮᱜ ᱞᱮᱠᱟᱱ ᱮ ᱢᱟᱱᱮ ᱢᱤᱫᱴᱮᱱ ᱫᱩᱥᱤᱛᱚ ᱦᱟᱣᱟ ᱧᱮᱞᱚᱜ ᱠᱟᱱᱟ᱾ ᱟᱯᱮᱥᱮᱱ ᱪᱮᱜ ᱞᱮᱠᱟ ᱫᱩᱥᱤᱛᱚ ᱦᱟᱣᱟ ᱢᱟᱱᱮ ᱟᱯᱮ ᱥᱮᱱ ᱦᱚᱸ ᱵᱟᱝ ᱟᱞᱮ ᱥᱮᱱ ᱦᱚᱸ ᱚᱱᱟ ᱤᱫᱤ ᱠᱟᱛᱮᱜ ᱡᱟᱦᱟᱸ ᱱᱟᱜ ᱞᱟᱹᱭ ᱵᱮᱱ᱾
ᱱᱚᱛᱮ ᱫᱚ ᱩᱱᱟᱹᱜ ᱫᱚ ᱵᱟᱱᱩ ᱚᱱᱠᱟ ᱫᱚ ᱵᱟᱝ ᱵᱟᱹᱱᱩᱜᱼᱟ᱾
ᱟᱪᱪᱷᱟ ᱱᱟᱯᱟᱭ ᱢᱟᱱᱮ ᱚᱠᱟ ᱞᱮᱠᱟᱱ ᱮᱞᱟᱠᱟ ᱨᱮ ᱢᱮᱱᱟᱜ ᱠᱟᱜ ᱵᱮᱱᱟ ᱜᱚᱝᱠᱮ ᱟᱵᱤᱱ ᱫᱚ ᱢᱟᱱᱮ ᱦᱮᱸ ᱟᱯᱮ ᱥᱩᱨ ᱠᱚᱨᱮ ᱠᱳᱱᱳ ᱠᱟᱹᱭᱠᱟᱨ ᱵᱟᱹᱱᱩᱜ ᱟᱠᱟᱫᱟ ᱟᱫᱚ ᱠᱟᱹᱨᱠᱷᱟᱱᱟ ᱠᱚ ᱞᱟᱹᱭ ᱫᱚ᱾
ᱵᱟᱝ ᱵᱟᱝ ᱚᱱᱟ ᱫᱚ ᱟᱞᱮᱥᱮᱜ ᱫᱚ ᱯᱷᱟᱠᱟ ᱡᱟᱭᱜᱟ ᱵᱤᱨ ᱠᱚ ᱢᱮᱱᱟᱜ ᱟ ᱵᱚᱨᱚᱝ᱾
ᱟᱪᱪᱷᱟ ᱜᱚᱝᱠᱮ ᱦᱮᱸ ᱛᱚᱵᱮ ᱜᱚᱝᱠᱮ ᱟᱯᱮ ᱫᱚ ᱵᱤᱨ ᱫᱤᱥᱚᱢ ᱦᱚᱲ
ᱦᱮᱸ ᱵᱤᱨ ᱫᱤᱥᱚᱢ ᱟᱞᱮ ᱫᱚ᱾
ᱟᱪᱪᱷᱟ ᱛᱚᱵᱮ ᱜᱚᱝᱠᱮ ᱪᱟᱥ ᱠᱚ ᱫᱚ ᱦᱩᱭᱩᱜ ᱠᱟᱱᱟ ᱥᱮ ᱵᱟᱝ?
ᱟᱣᱨᱤ ᱟᱣᱨᱤ ᱪᱟᱥ ᱠᱚ ᱫᱚ ᱦᱟᱸᱜ ᱫᱟᱜ ᱜᱮ ᱚᱱᱠᱟ ᱟᱨᱤ ᱵᱚᱱ ᱵᱟᱹᱱᱩᱜᱼᱟ ᱟᱨᱠᱤ ᱫᱟᱜ ᱫᱚ ᱫᱟᱜ ᱮᱫᱟᱭ ᱛᱮᱸᱜᱳ ᱛᱮᱸᱜᱳ ᱞᱮᱠᱟ ᱫᱚ ᱟᱹᱣᱨᱤᱭ ᱫᱟᱜᱟᱭ ᱚᱝᱠᱟ ᱠᱮᱴᱮᱡ ᱫᱚ᱾
ᱟᱞᱮ ᱥᱮᱜ ᱦᱚᱸ ᱜᱚᱝᱠᱮ ᱚᱝᱠᱟ ᱜᱮ᱾ ᱮᱸ ᱫᱟᱜ ᱫᱚ ᱵᱟᱭ ᱫᱟᱜ ᱮᱫᱟ ᱟᱨ ᱫᱟᱜ ᱵᱷᱚᱨᱥᱟ ᱜᱮ ᱢᱮᱱᱟᱜ ᱠᱟᱜ ᱞᱮᱭᱟ᱾ ᱫᱟᱜᱟᱭ ᱥᱮ ᱵᱟᱝ ᱥᱮ ᱯᱟᱪᱮᱜ ᱱᱤᱭᱟᱹ ᱵᱟᱨ ᱫᱚ ᱵᱟᱞᱮ ᱪᱟᱥ ᱫᱟᱲᱤᱭᱟᱜ ᱪᱤᱱᱛᱟᱹ ᱨᱮᱭᱟᱜ ᱵᱤᱥᱚᱭ᱾
ᱟᱯᱮᱫᱚ ᱚᱱᱛᱮ ᱫᱚ ᱥᱮᱨᱢᱟ ᱡᱟᱹᱲᱤ ᱵᱷᱚᱨᱥᱟ ᱜᱮ?
ᱦᱩᱭ ᱜᱚᱝᱠᱮ ᱟᱞᱮ ᱫᱚ ᱪᱮᱜ ᱤᱧ ᱞᱟᱹᱭᱟ ᱢᱟᱱᱮ ᱵᱩᱨᱩ ᱫᱤᱥᱚᱢ ᱦᱚᱲ ᱥᱮ ᱫᱷᱤᱨᱤ ᱮᱞᱟᱠᱟ ᱟᱨ ᱫᱟᱜ ᱠᱚᱦᱚᱸ ᱡᱩᱫᱤᱭ ᱫᱟᱜᱟ ᱛᱚ ᱴᱟᱴᱠᱟᱜᱮ ᱚᱨ ᱦᱟᱸᱡᱮᱫᱚᱜ ᱟ ᱛᱮ ᱚᱛ ᱦᱟᱥᱟᱨᱮ ᱴᱟᱴᱠᱟᱭ ᱦᱟᱸᱡᱮᱫᱟ᱾
ᱢᱟᱱᱮ ᱯᱩᱭᱞᱩ ᱴᱟᱜ ᱟᱞᱮᱥᱮᱜ ᱦᱚᱸ ᱯᱩᱭᱞᱩ ᱫᱟᱜ ᱦᱚ ᱫᱟᱜ ᱫᱚ ᱚᱝᱠᱟ ᱜᱮ ᱵᱟᱝ ᱵᱟᱝ ᱛᱮᱜᱩᱱᱟ᱾
ᱦᱳᱭ ᱜᱚᱝᱠᱮ᱾ ᱟᱞᱮ ᱥᱮᱜ ᱫᱚ ᱫᱚ ᱢᱤᱫ ᱪᱷᱚᱴ ᱵᱟᱸᱱ ᱠᱚᱨᱮ ᱯᱮᱨᱮᱡᱚᱜᱼᱟ, ᱜᱟᱰᱟ ᱠᱚᱨᱮ ᱯᱮᱨᱮᱡᱚᱜᱼᱟ, ᱡᱟᱦᱟᱸ ᱛᱤᱱᱟᱹᱜ ᱠᱷᱟᱸᱡᱚ ᱜᱟᱰᱟ ᱠᱚ ᱛᱟᱦᱮᱱᱟ ᱚᱱᱟ ᱠᱚᱨᱮ ᱯᱮᱨᱮᱡᱚᱜᱼᱟ ᱛᱟᱯ ᱵᱚᱨᱚᱝ ᱯᱮᱨᱮᱡ ᱠᱟᱛᱮᱜ ᱦᱚᱸ ᱛᱚᱠᱷᱚᱱ ᱫᱚ ᱵᱟᱞᱮ ᱪᱟᱥᱟ ᱚᱱᱟ ᱠᱚ ᱠᱟᱹᱴᱤᱡ ᱚᱛ ᱦᱟᱥᱟᱭ ᱚᱨᱟ ᱛᱟᱯᱚᱨᱮ ᱟᱨᱚ ᱡᱟᱦᱟᱸᱭ ᱫᱟᱜᱟ ᱫᱚᱲᱦᱟ ᱛᱮ ᱚᱱᱟᱛᱮ ᱟᱞᱮ ᱫᱚᱞᱮ ᱪᱟᱥᱟ ᱵᱟᱠᱷᱟᱱ ᱫᱚ ᱵᱟᱝ ᱛᱟᱦᱮᱱ ᱜᱮᱭᱟ ᱫᱟᱜ ᱫᱚ ᱴᱟᱴᱠᱟᱭ ᱚᱨᱟ᱾ ᱟᱯᱮ ᱥᱮᱱ ᱫᱚ?
ᱟᱞᱮᱥᱮᱜ ᱦᱚᱸ ᱚᱝᱠᱟᱜᱮ ᱟᱹᱵᱤᱱ ᱡᱟᱦᱟᱸ ᱞᱮᱠᱟ ᱵᱤᱱ ᱞᱮᱭᱫᱟ ᱾
ᱟᱪᱪᱷᱟ ᱜᱚᱝᱠᱮ ᱾
ᱛᱚᱵᱮ ᱜᱚᱝᱠᱮ ᱵᱤᱨ ᱠᱩ ᱵᱤᱨ ᱫᱤᱥᱚᱢ ᱡᱩᱫᱤ ᱵᱷᱟᱞᱮ ᱵᱤᱨ ᱩᱫ ᱡᱟᱦᱟᱸ ᱫᱚ ᱛᱤᱱᱟᱹᱜ ᱨᱚᱠᱚᱢ ᱩᱫ ᱵᱮᱱ ᱧᱮᱞ ᱟᱠᱟᱜᱼᱟ?
ᱩᱸᱜ ᱩᱫ ᱫᱚ ᱥᱮᱨᱚᱠᱚᱢ ᱫᱚ ᱵᱟᱞᱤᱧ ᱪᱟᱜ ᱜᱮᱭᱟ ᱛᱚ ᱟᱞᱤᱧ ᱫᱚ ᱦᱟᱞᱟᱝ ᱠᱚᱫᱚ ᱳᱜ ᱱᱤᱭᱟᱹ ᱫᱚ ᱩᱱᱟᱹᱜ ᱧᱟᱢ ᱫᱚ ᱧᱟᱢᱚᱜ ᱜᱮᱭᱟ ᱾ ᱛᱚ ᱡᱟᱦᱟᱸ ᱚᱱᱟ ᱥᱮᱬᱟ ᱩᱜ ᱡᱟᱦᱟᱸ ᱠᱚ ᱞᱟᱹᱭᱟ
ᱟᱪᱪᱷᱟ ᱥᱮᱬᱟ ᱩᱜ ᱧᱩᱛᱩᱢ ᱫᱚ ᱵᱟᱹᱱᱩᱜᱼᱟ ᱜᱚᱝᱠᱮ?
ᱧᱩᱛᱩᱢ ᱫᱚ ᱜᱚᱝᱠᱮ ᱵᱟᱹᱞᱤᱧ ᱞᱮᱭ ᱫᱟᱲᱮᱜ ᱠᱟᱱᱟ ᱾
ᱡᱮᱢᱚᱱ ᱜᱚᱝᱠᱮ ᱟᱞᱤᱧ ᱧᱮᱞ ᱟᱠᱟᱜᱼᱟ ᱯᱩᱴᱠᱟᱹ ᱟᱞᱮ ᱥᱮᱱ ᱫᱚ ᱟᱹᱰᱤ ᱨᱚᱠᱚᱢᱟᱜ ᱩᱫ ᱢᱮᱱᱟᱜ ᱟᱠᱟᱜᱼᱟ ᱡᱮᱢᱚᱱ ᱯᱩᱴᱠᱟᱹ ᱳᱫ ᱠᱩᱢᱵᱟᱹ ᱳᱫ ᱚᱨᱛᱳᱜ ᱳᱫ ᱱᱤᱥᱪᱤᱨᱤ ᱳᱫ ᱾ ᱛᱟᱯᱚᱨᱮ ᱵᱩᱞᱩᱝ ᱪᱷᱤᱪᱪᱷᱤᱨᱤ ᱳᱫᱽ ᱵᱩᱥᱩᱵ ᱳᱫᱽ ᱵᱤᱧ ᱳᱫᱽ ᱾ ᱦᱮᱸᱫᱮ ᱳᱫᱽ ᱢᱟᱱᱮ ᱟᱹᱫᱤ ᱟᱹᱰᱤ ᱨᱚᱠᱚᱢ ᱳᱫᱽ ᱠᱚ ᱞᱟᱹᱭ ᱜᱮᱭᱟ ᱟᱯᱮ ᱥᱮᱱ ᱫᱚ?
ᱟᱞᱮᱥᱮᱫ ᱫᱚ ᱜᱚᱢᱠᱮ ᱩᱱᱟᱹᱜ ᱳᱜ ᱱᱟᱜ ᱧᱩᱛᱩᱢ ᱵᱟᱹᱞᱤᱧ ᱞᱮᱭ ᱫᱟᱲᱮᱜ ᱠᱟᱱᱟ ᱾
ᱟᱫᱚᱵ ᱛᱚ ᱮᱸ ᱴᱚᱴᱷᱟ ᱦᱤᱥᱟᱹᱵ ᱛᱮ ᱜᱚᱝᱠᱮ ᱟᱞᱟᱫᱟ ᱟᱞᱟᱫᱟ ᱦᱩᱭ ᱫᱟᱲᱮᱭᱟᱜ ᱜᱮᱭᱟ ᱥᱮ?
ᱦᱳᱭ ᱦᱳᱭ ᱦᱳᱭ
ᱟᱸ ᱛᱚᱵᱮ ᱜᱚᱝᱠᱮ
ᱮᱸ ᱞᱟᱹᱭᱵᱤᱱ ᱦᱮᱸ ᱱᱟᱥᱛᱟ ᱠᱚᱫᱚ ᱦᱳᱭ ᱠᱟᱱᱟ ᱥᱮᱛᱟᱜ ᱨᱮ ᱾
ᱟᱪᱪᱷᱟ ᱜᱚᱝᱠᱮ ᱛᱚᱵᱮ ᱜᱚᱝᱠᱮ ᱡᱟᱦᱟᱸ ᱟ ᱯᱭᱨᱤᱵᱮᱥ ᱤᱫᱤ ᱠᱟᱛᱮᱜ ᱞᱤᱧ ᱞᱮᱭᱮᱜᱼᱟ ᱡᱟᱦᱟᱸ ᱯᱚᱨᱤᱵᱮᱥ ᱨᱮ ᱟᱵᱚ ᱡᱟᱦᱟ ᱚᱝᱠᱟᱱᱟᱜ ᱚᱨᱥᱚᱝ ᱧᱮᱞᱚᱜ ᱠᱟᱱᱟ ᱟᱵᱮᱱ ᱚᱠᱟᱴᱟᱜ ᱚᱨᱥᱚᱝ ᱵᱤ ᱡᱟᱹᱥᱛᱤ ᱠᱟᱭ ᱛᱮᱵᱮᱱ ᱧᱮᱞ ᱧᱟᱢᱮᱫᱟ? ᱡᱟᱦᱟᱸ ᱫᱚ ᱟᱵᱚ ᱯᱚᱨᱤᱵᱮᱥ ᱢᱟᱱᱮ ᱠᱷᱚᱭ ᱠᱷᱚᱛᱤᱭᱮᱜᱼᱟᱭ ᱾
ᱚᱝᱠᱟ ᱚᱱᱮ ᱢᱟᱱᱮ ᱚᱨᱥᱚ ᱢᱟᱱᱮ ᱟᱞᱤᱧ ᱵᱟᱹᱞᱤᱧ ᱵᱩᱡᱽ ᱫᱟᱲᱮᱭᱟᱜ ᱠᱟᱱᱟ ᱟᱵᱤᱱ ᱪᱮᱜ ᱵᱤᱱ ᱞᱟᱹᱭ ᱞᱮᱭ ᱦᱚᱪᱚᱭᱮᱫᱟ
ᱤᱧ ᱜᱚᱝᱠᱮᱧ ᱞᱟᱹᱭ ᱦᱚᱪᱚᱭᱮᱜ ᱡᱟᱦᱟᱸ ᱟᱵᱚᱣᱟᱜ ᱯᱚᱨᱤᱵᱮᱥ ᱱᱚᱜᱼᱚᱭ ᱡᱮ ᱯᱚᱨᱤᱵᱮᱥ ᱫᱷᱚᱝᱥᱚᱜ ᱠᱟᱱ ᱛᱟᱵᱚᱱᱟ ᱡᱮᱢᱚᱱ ᱟᱵᱚᱣᱟᱜ ᱯᱚᱨᱤᱵᱮᱥ ᱦᱚᱸᱜᱼᱚᱭ ᱯᱞᱟᱥᱴᱤᱠ ᱠᱚᱵᱚᱱ ᱜᱤᱰᱤᱭᱮᱜᱼᱟ ᱦᱳᱭᱥᱮ? ᱟᱨᱚ ᱜᱟᱹᱰᱤ ᱜᱷᱚᱲᱟ ᱠᱚ ᱪᱟᱞᱟᱜ ᱠᱟᱱᱟ, ᱠᱟᱹᱨᱠᱷᱟᱱᱟ ᱠᱚ ᱪᱟᱞᱟᱜ ᱠᱟᱱᱟ, ᱦᱟᱱᱟ ᱱᱤᱭᱟᱹ ᱵᱚᱱ ᱨᱟᱯᱟᱜ ᱮᱫᱟ ᱦᱚᱭ ᱨᱮ ᱵᱚᱦᱩ ᱨᱚᱠᱚᱢ ᱢᱟᱱᱮ ᱫᱷᱩᱢᱟᱹ ᱠᱚ ᱢᱮᱥᱟᱜ ᱠᱟᱱᱟ ᱥᱮ ᱚᱛ ᱦᱟᱥᱟ ᱨᱮ ᱟᱵᱚ ᱥᱟᱨ ᱠᱚᱵᱚᱝ ᱵᱮᱵᱚᱦᱟᱨᱮᱜᱼᱟ ᱟᱵᱚ ᱪᱟᱥ ᱞᱟᱹᱜᱤᱜ ᱯᱷᱚᱥᱚᱞ ᱵᱷᱟᱹᱞᱤ ᱦᱩᱭ ᱞᱟᱹᱜᱤᱫ ᱚᱱᱟ ᱪᱟᱥ ᱫᱟᱨᱟᱭᱛᱮ ᱚᱛᱨᱮ ᱞᱮᱸᱰᱮᱡ ᱠᱚᱠᱚ ᱜᱩᱡᱩᱫ ᱠᱟᱱᱟ ᱾ ᱵᱚᱸᱜᱟ ᱛᱟᱞᱟᱜ ᱠᱟᱱᱟ ᱠᱚᱥᱮ ᱞᱮᱸᱰᱮᱡ ᱠᱚᱦᱚᱸ ᱾
ᱦᱮᱸ ᱦᱮᱸ ᱦᱮᱸ ᱴᱷᱤᱠ ᱾
ᱚᱱᱟ ᱚᱝᱠᱟᱱᱟᱜ ᱟᱵᱮᱱ ᱥᱩᱵᱛᱮᱠᱮ ᱚᱱᱟ ᱟᱯᱮ ᱫᱤᱥᱚᱢ ᱥᱮᱜ ᱚᱠᱟᱞᱮᱠᱟᱱ? ᱡᱟᱹᱥᱛᱤ ᱠᱟᱭᱛᱮ ᱚᱨᱥᱚᱜ ᱢᱟᱱᱮ ᱚᱥᱩᱵᱤᱫᱟ ᱵᱮᱱ ᱧᱮᱞᱮᱜᱼᱟ?
ᱱᱚᱣᱟᱨᱮ ᱥᱮᱫ ᱫᱚ ᱜᱚᱢᱠᱮᱼᱼ ᱚᱝᱠᱟ ᱚᱥᱵᱤᱫᱟ ᱫᱚ ᱥᱮᱨᱚᱠᱚᱢ ᱫᱚ ᱵᱟᱝ ᱧᱮᱞᱚᱜ ᱠᱟᱱᱟ ᱾
ᱛᱚᱵᱮ ᱜᱚᱝᱠᱮ ᱱᱚᱣᱟ ᱡᱟᱦᱟᱸ ᱠᱩᱲᱤ ᱜᱤᱫᱟᱹᱨ ᱪᱮᱛᱟᱱ ᱨᱮ ᱱᱟᱦᱟᱪᱟᱨ ᱪᱟᱞᱟᱜ ᱠᱟᱱᱟ ᱚᱝᱠᱟᱱᱟᱜ ᱡᱟᱦᱟᱱᱟᱜ ᱵᱤᱱ ᱧᱮᱞᱮᱜᱼᱟ?
ᱦᱩᱸ ᱦᱩᱸ ᱢᱟᱱᱮ ᱟᱞᱮ ᱱᱚᱣᱟ ᱥᱟᱹᱭᱤᱰ ᱫᱚ ᱠᱷᱩᱵ ᱠᱚᱢ ᱦᱩᱭᱩᱜ ᱦᱩᱭᱩᱜ ᱜᱮᱭᱟ ᱱᱚᱣᱟ ᱠᱚᱫᱚ ᱾ ᱚᱝᱠᱟ ᱫᱚ ᱵᱟᱝ ᱵᱟᱝ ᱧᱮᱞ ᱵᱟᱲᱟᱜ ᱠᱟᱱᱟ ᱾
ᱟᱪᱪᱷᱟ ᱛᱚᱵᱮ ᱜᱚᱝᱠᱮ ᱦᱚᱸᱜᱼᱚᱭ ᱡᱮ
ᱟᱸ ᱯᱟᱛᱟ ᱪᱷᱟᱛᱟ ᱨᱮ ᱦᱮᱞᱟᱣ ᱠᱟᱛᱮᱜ ᱦᱟᱺᱰᱤ ᱯᱟᱹᱣᱨᱟᱹ ᱠᱚ ᱟᱠᱷᱨᱤᱧᱮᱜ-ᱟ ᱜᱚᱜᱚ ᱛᱟᱠᱚ ᱥᱮ ᱟᱭᱩ ᱛᱟᱠᱚ ᱦᱳᱭᱥᱮ, ᱚᱱᱟ ᱤᱫᱤ ᱠᱟᱛᱮᱜ ᱟᱵᱤᱱ ᱪᱮᱜ ᱵᱤᱱ ᱞᱮᱭᱟ?
ᱚᱱᱟ ᱠᱚ ᱤᱫᱤ ᱠᱟᱛᱮᱜ ᱫᱚ ᱟᱹᱞᱤᱧ ᱫᱚ ᱚᱱᱟ ᱠᱚᱫᱚ ᱢᱟᱱᱮ ᱵᱟᱝᱜᱮ ᱴᱷᱤᱠᱟ ᱚᱱᱟ ᱠᱚᱫᱚ ᱾
ᱟᱵᱮᱱ ᱵᱮᱱ ᱵᱟᱰᱟᱭᱟ ᱡᱮ ᱦᱚ-ᱚᱭ ᱟᱵᱚ ᱫᱚ ᱦᱟᱹᱰᱤ ᱯᱟᱹᱣᱟᱹ ᱦᱟᱹᱰᱤ ᱫᱚ ᱟᱵᱚ ᱫᱚ ᱵᱚᱸᱜᱟ ᱠᱚ ᱞᱟᱹᱜᱤᱫ ᱠᱟᱱᱟ ᱟᱵᱚᱨᱮᱱ ᱡᱟᱦᱟᱸ ᱛᱤᱱᱟᱹᱜ ᱵᱚᱸᱜᱟ ᱵᱩᱨᱩ ᱢᱮᱱᱟᱜ ᱠᱟᱜ ᱠᱚᱣᱟ ᱚᱱᱮ ᱡᱮ ᱟᱵᱚ ᱦᱟᱹᱰᱤ ᱵᱩᱱ ᱪᱚᱰᱚᱨ ᱟᱠᱚᱣᱟ ᱚᱱᱟ ᱪᱚᱰᱚᱨ ᱦᱟᱹᱰᱤ ᱥᱟᱨᱮᱡ ᱠᱚᱵᱚᱱ ᱧᱩᱭᱟ᱾ ᱚᱱᱟ ᱛᱟᱞᱟᱛᱮ ᱟᱵᱚ ᱡᱟᱦᱟᱸ ᱦᱟᱹᱰᱤ ᱵᱚᱱ ᱵᱚᱫᱱᱟᱢ ᱢᱮᱱᱛᱮ ᱯᱟᱛᱟ ᱪᱷᱛᱟ ᱨᱮ ᱵᱚᱱ ᱟᱹᱠᱷᱨᱤᱧᱮ-ᱟ ᱚᱱᱟ ᱫᱚ ᱢᱤᱫᱴᱮᱱ ᱵᱷᱟᱹᱞᱤ ᱠᱟᱹᱢᱤ ᱵᱮᱱ ᱢᱚᱱᱮᱭᱟ ᱥᱮ ᱵᱟᱹᱲᱤᱡ ᱠᱟᱹᱢᱤ ᱵᱮᱱ ᱢᱚᱱᱮᱭᱟ?
ᱦᱮᱸ ᱱᱚᱣᱟ ᱠᱚᱫᱚ ᱵᱟᱹᱲᱤᱡ ᱜᱮ,
ᱟᱪᱪᱷᱟ ᱾ ᱟᱨ ᱜᱚᱝᱠᱮ ᱚᱱᱮ ᱡᱟᱦᱟᱸ ᱟᱵᱚ ᱯᱟᱛᱟ ᱪᱷᱛᱟ ᱨᱮ ᱚᱨᱠᱮᱥᱴᱟᱨ ᱪᱟᱞᱟᱜ ᱠᱟᱱᱟ ᱚᱱᱟᱠᱤ ᱵᱷᱟᱹᱞᱮᱭᱟ ᱥᱮ ᱵᱟᱝ ᱵᱷᱟᱹᱞᱮᱭᱟ ᱞᱟᱹᱭ ᱵᱮᱱ? ᱥᱮ ᱟᱵᱮᱱ ᱵᱮᱱ ᱢᱚᱱᱮᱭᱮᱫ-ᱟ ᱡᱮ ᱚᱠᱛᱚ ᱥᱟᱶᱛᱮ ᱟᱵᱚ ᱵᱚᱱ ᱟᱯᱰᱮᱴ ᱪᱟᱞᱟᱜ-ᱟ᱾
ᱦᱳᱭ ᱦᱳᱭ ᱟᱯᱰᱮᱴ ᱢᱟ ᱡᱟᱹᱨᱩᱨᱤ ᱠᱟᱱᱟ ᱟᱫᱚ ᱚᱱᱟ ᱯᱨᱳᱜᱨᱟᱢ ᱫᱚ ᱦᱩᱭ ᱫᱚ ᱦᱩᱭ ᱪᱚᱱᱤᱡ ᱟᱫᱚ ᱩᱱᱟᱹᱜ ᱫᱚᱢᱮ ᱦᱩᱭᱩᱜ ᱠᱟᱱᱟ ᱛᱚ ᱠᱚᱢ ᱦᱩᱭ ᱞᱮᱠᱷᱟᱱ ᱚᱱᱟ ᱴᱷᱤᱠᱚᱜ-ᱟ᱾
ᱦᱳᱭ ᱜᱚᱝᱠᱮ ᱟᱹᱞᱤᱧ ᱞᱤᱧ ᱢᱚᱱᱮᱭᱟ ᱟᱹᱞᱤᱧ ᱛᱚᱨᱚᱯᱷ ᱥᱮᱫ ᱠᱷᱚᱱ ᱯᱨᱳᱜᱨᱟᱢ ᱫᱚ ᱦᱩᱭ ᱞᱟᱹᱠᱛᱤ ᱠᱟᱱᱟ ᱚᱨᱠᱮᱥᱴᱟᱨ ᱦᱚᱸ ᱦᱩᱭ ᱞᱟᱹᱠᱛᱤ ᱠᱟᱱᱟ ᱟᱫᱚ ᱛᱟᱵᱚᱞᱛᱮ ᱟᱫᱚ ᱚᱠᱟ ᱫᱚ ᱦᱩᱭ ᱞᱟᱹᱠᱛᱤ ᱵᱟᱝ ᱠᱟᱱᱟ ᱚᱠᱛᱚ ᱥᱟᱶᱛᱮ ᱟᱯᱰᱮᱴ ᱫᱚ ᱞᱟᱜᱟᱜ ᱜᱮᱭᱟ᱾ ᱡᱟᱦᱟᱸᱭ ᱜᱮ ᱢᱟᱱᱮ ᱟᱵᱚ ᱥᱟᱱᱛᱟᱲ ᱢᱚᱛᱚᱡ ᱫᱚ ᱵᱟᱝ ᱮᱴᱟᱜ ᱡᱟᱹᱛᱤ ᱨᱮᱱ ᱦᱚᱲ ᱦᱚᱸ, ᱚᱠᱛᱚ ᱥᱟᱶᱛᱮ ᱟᱠᱚ ᱠᱚ ᱟᱯᱰᱮᱴᱚᱜ ᱠᱟᱱᱟ ᱟᱵᱚ ᱦᱚᱸ ᱟᱯᱰᱮᱴ ᱨᱮᱭᱟᱜ ᱞᱟᱹᱠᱛᱤ ᱠᱟᱱᱟ ᱠᱤᱱᱛᱩ ᱟᱫᱚ ᱟᱵᱚ ᱫᱚ ᱟᱵᱚ ᱫᱚ ᱮᱢᱚᱱ ᱚᱛᱤᱨᱤᱠᱛᱚ ᱡᱮᱢᱚᱱ ᱯᱟᱛᱟ ᱪᱷᱟᱛᱟ ᱨᱮ ᱦᱟᱹᱰᱤ ᱧᱩ ᱠᱟᱛᱮ ᱯᱟᱹᱣᱨᱟᱹ ᱧᱩ ᱠᱟᱛᱮ ᱟᱹᱛᱷᱟᱹᱲᱤ ᱵᱚᱱ ᱜᱤᱛᱤᱡ ᱵᱟᱲᱟᱭ ᱜᱩᱲᱫᱩᱝ ᱵᱟᱲᱟᱭ ᱠᱟᱱᱟ ᱮᱢᱱᱤ ᱛᱮᱦᱚᱸ ᱥᱳᱥᱟᱞ ᱢᱤᱰᱤᱭᱟ ᱨᱮ ᱟᱹᱰᱤ ᱵᱮᱵᱟᱹᱲᱤᱡ ᱡᱤᱱᱤᱥ ᱧᱮᱞ ᱧᱟᱢᱚᱜ ᱠᱟᱱᱟ ᱦᱳᱭ ᱥᱮ,
ᱦᱮᱸ ᱦᱮᱸ ᱟᱵᱚ ᱦᱚᱲ ᱫᱚ ᱚᱱᱟᱜᱮ ᱵᱤᱥᱤ ᱧᱮᱞᱚᱜ ᱠᱟᱱᱟ ᱦᱟᱹᱰᱤ ᱯᱟᱹᱣᱨᱟᱹ ᱠᱚ ᱧᱩᱭᱟ ᱛᱚ ᱾
ᱡᱟᱦᱟᱸ ᱫᱚ ᱟᱨᱚ ᱵᱚᱱ ᱧᱮᱞᱟ ᱡᱮ ᱫᱤᱠᱩ ᱡᱟᱦᱟᱱᱟᱜ ᱯᱨᱳᱜᱨᱟᱢ ᱠᱚ ᱦᱩᱭᱩᱜ ᱠᱟᱱᱟ
ᱚᱱᱩᱥᱴᱷᱟᱱ ᱠᱚ ᱦᱩᱭᱩᱜ ᱠᱟᱱᱟ ᱫᱤᱠᱩᱣᱟᱜ ᱡᱟᱦᱟᱸ ᱚᱱᱩᱥᱴᱷᱟᱱ ᱠᱚ ᱦᱩᱭᱩᱜ ᱠᱟᱱᱟ, ᱟᱨ ᱚᱱᱟ ᱫᱟᱨᱟᱭ ᱛᱮ ᱟᱵᱚ ᱠᱚ ᱯᱚᱭᱥᱟ ᱤᱫᱤ ᱯᱚᱭᱥᱟ ᱛᱮᱠᱚ ᱤᱫᱤᱭᱮᱫ ᱵᱚᱱᱟ ᱟᱨ ᱠᱚ ᱮᱱᱮᱡ ᱥᱮᱨᱮᱧᱪᱚᱭᱮᱫ ᱵᱚᱱᱟ ᱚᱱᱟ ᱵᱮᱱ ᱢᱚᱛᱟᱜ ᱟᱵᱮᱱ? ᱚᱱᱟᱠᱤ ᱱᱟᱯᱟᱭ ᱟᱥᱮ ᱵᱟᱝ ᱵᱟᱹᱲᱤᱡ-ᱟ ᱥᱮ ᱯᱚᱭᱥᱟ ᱧᱟᱢᱚᱜ ᱠᱟᱱᱛᱮ ᱩᱱᱠᱩ ᱯᱩᱞᱩᱠ ᱠᱟᱛᱮᱫ ᱠᱚ ᱪᱟᱞᱟᱜ ᱠᱟᱱᱟ᱾
ᱦᱮᱸᱸ ᱚᱱᱟ ᱫᱚ ᱚᱱᱟ ᱫᱚ ᱵᱟᱝ ᱪᱟᱞᱟᱣ ᱜᱮ ᱵᱷᱟᱜᱮᱤᱭᱟ ᱚᱱᱟ ᱫᱚ ᱟᱵᱚᱱᱟᱜ ᱤᱭᱟᱹ ᱚᱱᱟ ᱠᱚᱫᱚ ᱫᱤᱠᱩᱣᱟᱜ ᱤᱭᱟᱹ ᱨᱮᱫᱚ᱾
ᱦᱳᱭ ᱛᱚᱵᱮ ᱜᱚᱝᱠᱮ ᱚᱱᱟ ᱫᱚ ᱵᱟᱹᱲᱤᱡ ᱜᱮᱭᱟ ᱥᱮ?
ᱦᱮᱸ ᱵᱟᱹᱲᱤᱡ ᱜᱮᱭᱟ ᱚᱱᱟ ᱫᱚ᱾
ᱛᱚᱵᱮ ᱜᱚᱝᱠᱮ ᱱᱚᱜ-ᱚᱭ ᱡᱮ ᱟᱵᱩ ᱟᱵᱚᱣᱟᱜ ᱯᱚᱨᱚᱵ ᱨᱮ ᱡᱟᱦᱟᱸ ᱥᱮᱸᱫᱽᱨᱟ ᱢᱤᱫᱴᱮᱱ ᱥᱮᱸᱫᱽᱨᱟ ᱞᱮᱠᱟᱱ ᱢᱤᱫᱴᱮᱱ ᱯᱚᱨᱚᱵ ᱜᱮᱵᱚᱱ ᱞᱟᱹᱭᱟ ᱥᱮ ᱪᱮᱫ ᱵᱚᱱ ᱞᱟᱹᱭᱟ ᱩᱱᱟᱹᱜ ᱥᱚᱴᱷᱤᱠ ᱵᱟᱹᱧ ᱞᱟᱹᱭᱟ ᱱᱤᱥᱪᱳᱭ ᱟᱯᱮ ᱥᱮᱫ ᱦᱚᱸ ᱥᱮᱸᱫᱽᱨᱟ ᱠᱚ ᱪᱟᱞᱟᱜ ᱜᱮᱭᱟ, ᱢᱤᱫᱴᱮᱱ ᱫᱤᱱᱨᱮ ᱾ ᱚᱱᱮ ᱡᱮᱠᱚ ᱢᱟᱱᱟᱭᱮᱫ ᱵᱚᱱᱟ ᱚᱱᱟᱠᱤ ᱵᱟᱹᱞᱮᱭᱟ ᱡᱮᱦᱮᱛᱩ ᱟᱵᱚᱣᱟᱜ ᱢᱟᱲᱟᱝ ᱠᱷᱚᱡ ᱦᱟᱲᱟᱢ ᱠᱚᱠᱚ ᱪᱟᱞᱟᱣ ᱠᱟᱱᱟ᱾
ᱦᱮᱸ ᱦᱮᱸ ᱵᱟᱝ ᱵᱟᱝ ᱚᱱᱟ ᱫᱚ ᱠᱚᱫᱚ ᱪᱟᱞᱟᱣ ᱜᱮ᱾
ᱪᱟᱞᱟᱣ ᱫᱚ ᱞᱟᱹᱠᱛᱤ ᱠᱟᱱ ᱜᱮᱭᱟ ᱦᱮᱸ ᱥᱮ᱾
ᱱᱚᱣᱟ ᱫᱚ ᱟᱵᱚᱱᱟᱜ ᱥᱚᱢᱟᱡᱽ ᱮ ᱢᱮᱱᱟᱜᱼᱟ᱾
ᱦᱳᱭ ᱟᱨ ᱜᱚᱝᱠᱮ ᱦᱚᱜᱼᱚᱭ ᱡᱮ ᱟᱵᱩ ᱥᱚᱨᱦᱟᱭ ᱨᱮ ᱢᱟᱱᱮ ᱪᱮᱫ ᱞᱮᱠᱟ ᱟᱯᱮ ᱥᱮᱫ ᱫᱚ ᱥᱚᱨᱦᱟᱭ ᱠᱩ?
ᱥᱚᱨᱚᱦᱨᱟᱭ ᱠᱚᱫᱚ ᱟᱞᱮ ᱫᱚ ᱱᱟᱯᱟᱭ ᱤᱭᱟᱹ ᱨᱟᱹᱥᱠᱟᱹ ᱛᱮᱜᱮ ᱞᱮ ᱢᱟᱱᱟᱣ ᱨᱟᱹᱥᱠᱟᱹ ᱨᱚᱢᱚᱡ ᱟᱛᱮ ᱜᱮ᱾
ᱟᱞᱮ ᱥᱮᱫ ᱫᱚ ᱯᱩᱱ ᱫᱤᱱ ᱞᱮ ᱢᱟᱱᱟᱣᱟ ᱟᱞᱮ ᱥᱮᱫ ᱫᱚ᱾
ᱚ ᱜᱚᱝᱠᱮ ᱥᱚᱨᱦᱟᱭ ᱢᱟ ᱢᱚᱬᱮ ᱫᱤᱱ ᱜᱟᱱ ᱛᱟᱵᱚᱱ᱾
ᱢᱚᱬᱮ ᱫᱤᱱ᱾
ᱦᱳᱭ ᱥᱚᱨᱦᱟᱭ ᱫᱚ ᱢᱚᱬᱮ ᱫᱤᱱ ᱜᱮᱛᱚ ᱞᱮᱠᱷᱟᱜ-ᱟ᱾
ᱟᱪᱪᱷᱟ ᱟᱪᱪᱷᱟ᱾
ᱟᱫᱚ ᱜᱚᱝᱠᱮ ᱴᱚᱴᱷᱟ ᱦᱤᱥᱟᱹᱵ ᱛᱮ ᱦᱳᱭ ᱫᱟᱲᱮᱼᱟ ᱟᱫᱚ ᱡᱚᱛᱚ ᱦᱚᱲ ᱛᱚ ᱟᱨ ᱥᱚᱢᱟᱱ ᱛᱚ ᱵᱟᱵᱚᱝ ᱵᱟᱰᱟᱭᱟ ᱦᱳᱭᱥᱮ᱾ ᱚᱠᱚᱭ ᱫᱚ ᱠᱚᱢ ᱧᱚᱧᱚ ᱵᱟᱰᱟᱭᱟ ᱚᱠᱚᱭ ᱫᱚ ᱡᱟᱹᱥᱛᱤ ᱧᱚᱜᱮ ᱵᱟᱰᱟᱭᱟ ᱦᱳᱭᱥᱮ᱾ ᱟᱫᱚ ᱜᱚᱝᱠᱮ ᱛᱚᱵᱮ ᱠᱷᱩᱱᱟᱹ ᱡᱟᱦᱟᱸ ᱠᱷᱩᱱᱴᱟᱹ ᱰᱟᱝᱨᱟ ᱪᱟᱨᱦᱟᱣ ᱫᱚᱢ ᱧᱮᱞ ᱟᱠᱟᱫ ᱠᱚᱣᱟ?
ᱦᱚᱸᱮ ᱟᱞᱮ ᱚᱱᱟ ᱟᱞᱮ ᱚᱱᱛᱮ ᱫᱚ ᱱᱚᱣᱟ ᱠᱚᱫᱚ ᱦᱳᱭᱳᱜ ᱜᱮᱭᱟ ᱯᱨᱚᱛᱛᱮᱠ ᱡᱚᱛᱚ ᱟᱛᱳ ᱨᱮᱜᱮ᱾
ᱟᱪᱪᱷᱟ ᱜᱚᱝᱠᱮ ᱟᱮᱯ ᱥᱮᱫ ᱜᱚᱝᱠᱮ ᱤᱭᱟᱹ ᱢᱟᱜ ᱢᱚᱬᱮ ᱠᱚ ᱦᱳᱭᱳᱜ ᱜᱮᱭᱟ?
ᱦᱮ ᱢᱟᱜ ᱢᱚᱬᱮ ᱦᱳᱭᱳᱜ ᱜᱮᱭᱟ᱾
ᱟᱨ ᱠᱟᱨᱟᱢ ᱠᱚ᱾
ᱠᱟᱨᱟᱢ ᱫᱚ ᱠᱷᱩᱵ ᱠᱚᱢ ᱦᱳᱭᱩᱜ ᱜᱮᱭᱟ᱾
ᱦᱮᱸ ᱠᱟᱨᱟᱢ ᱵᱤᱱᱛᱤ ᱫᱚ ᱵᱟᱵᱮᱱ ᱵᱟᱰᱟᱭᱟ ᱥᱮ ᱥᱮ ᱠᱟᱹᱴᱤᱡ ᱨᱮᱦᱚᱸ ᱡᱮ ᱠᱟᱨᱟᱢ ᱨᱮ ᱪᱮᱫ ᱯᱩᱭᱞᱳ ᱨᱮᱠᱚ ᱮᱛᱚᱦᱚᱵ ᱟ ᱚᱱᱟ ᱠᱚᱵᱮᱱ ᱵᱟᱲᱟᱭᱟ ᱥᱮ ᱵᱟᱝ?
ᱢᱟ ᱠᱟᱨᱟᱢ ᱱᱤᱭᱮ ᱫᱚ ᱮᱠᱫᱚᱢ ᱵᱟᱹᱞᱤᱧ ᱵᱟᱲᱟᱭ ᱟᱹᱞᱤᱧ ᱫᱚ ᱾
ᱟᱪᱪᱷᱟ ᱜᱚᱝᱠᱮ ᱛᱟᱯᱚᱨᱮ ᱡᱟᱦᱟᱸ ᱫᱚ ᱵᱟᱦᱟ ᱪᱮᱫᱟᱜ ᱠᱚ ᱵᱟᱦᱟᱭᱟ ᱚᱱᱟ ᱠᱚ ᱤᱫᱤ ᱠᱟᱛᱮᱫ ᱡᱟᱦᱟ ᱱᱟᱜ ᱵᱮᱱ ᱵᱟᱲᱟᱭᱟ?
ᱵᱟᱦᱟ ᱫᱚ ᱟᱹᱞᱤᱧ ᱫᱚ ᱵᱟᱦᱟ ᱤᱫᱤ ᱠᱟᱛᱮᱜ ᱫᱚ ᱵᱟᱹᱞᱤᱧ ᱵᱟᱲᱟᱭᱟ ᱠᱤᱱᱛᱩ ᱵᱟᱦᱟ ᱱᱟᱜ ᱤᱭᱟᱹ ᱠᱚᱫᱚ ᱞᱤᱧ ᱵᱟᱲᱟᱭᱟ ᱡᱟᱦᱟ ᱡᱟᱦᱟ ᱞᱮᱠᱟ ᱟᱞᱮ ᱞᱮ ᱢᱟᱱᱟᱣᱟ ᱟᱨ᱾
ᱟᱪᱪᱷᱟ ᱠᱟᱹᱴᱤᱡ ᱞᱟᱹᱭ ᱟᱡᱸᱚᱢ ᱟᱹᱞᱤᱧ ᱵᱮᱱ ᱟᱯᱮ ᱥᱮᱱᱟᱜ ᱪᱮᱫ ᱞᱮᱠᱟ ᱵᱟᱦᱟ ᱠᱚ? ᱯᱚᱨᱚᱵᱽ ᱠᱚ ᱯᱟᱞᱟᱛ ᱛᱟᱦᱮᱱᱟ ᱚᱱᱟ ᱠᱚ ᱠᱟᱹᱴᱤᱡ ᱞᱤᱧ ᱟᱸᱡᱚᱢᱟ᱾
ᱜᱚᱝᱠᱮ ᱟᱞᱮ ᱫᱚ ᱵᱟᱦᱟ ᱨᱮᱫᱚ ᱡᱟᱦᱟ ᱩᱢ ᱦᱤᱞᱳᱜ ᱫᱚ ᱟᱨ᱾
ᱦᱳᱭ ᱜᱚᱝᱠᱮ᱾
ᱩᱢ ᱦᱤᱞᱳᱜ ᱫᱚ ᱟᱞᱮ ᱫᱚ ᱡᱟᱦᱟᱸ ᱛᱤᱱᱟᱹᱜ ᱰᱟᱺᱜᱟᱹᱣ ᱠᱚᱲᱟ ᱢᱮᱱᱟᱜ ᱞᱮᱭᱟ ᱡᱷᱚᱛᱚ ᱤᱭᱟᱹ ᱞᱮ ᱪᱟᱞᱟᱜᱼᱟ ᱢᱟᱱᱮ ᱡᱟᱦᱮᱨ ᱟᱨᱠᱤ ᱥᱟᱯᱷᱟ ᱡᱟᱦᱮᱨ ᱥᱟᱯᱷᱟ᱾
ᱦᱳᱭ ᱜᱚᱝᱠᱮ ᱦᱳᱭ᱾
ᱡᱟᱦᱮᱨ ᱥᱟᱯᱷᱟ ᱟᱨ ᱱᱚᱣᱟ ᱡᱟᱦᱟ ᱥᱟᱹᱲᱤᱢ ᱞᱮ ᱫᱟᱞᱚᱜ ᱦᱚᱴᱚ ᱠᱟᱜᱼᱟ᱾
ᱦᱳᱭ ᱟᱫᱚ ᱜᱚᱝᱠᱮ ᱡᱟᱦᱟ ᱥᱟᱹᱲᱤᱢ ᱯᱮ ᱫᱟᱞᱚᱵᱟ ᱚᱱᱟ ᱫᱚ ᱪᱮᱫ ᱨᱮᱭᱟᱜ ᱯᱮ ᱫᱟᱞᱚᱵᱟ? ᱡᱟᱦᱟ ᱱᱟᱜ ᱥᱟᱠᱟᱢ ᱨᱮᱭᱟᱜ ᱵᱩᱥᱩᱵ ᱨᱮᱭᱟᱜ ᱥᱮ ᱡᱟᱦᱟᱱ ᱛᱟᱞᱮ ᱵᱟᱜᱽᱲᱟᱹ ᱢᱩᱨᱩᱫ ᱢᱟᱱᱮ ᱤᱭᱟᱹ ᱠᱷᱤᱡᱩᱨ ᱡᱟᱦᱟ ᱱᱟᱜ ᱚᱠᱟ ᱚᱠᱟ ᱥᱟᱠᱟᱢ ᱯᱮ ᱵᱮᱵᱚᱦᱟᱨᱟ?
ᱵᱟᱝ ᱟᱞᱮ ᱫᱚ ᱤᱭᱟᱹ ᱱᱚᱣᱟ ᱠᱷᱚᱲ ᱛᱮᱞᱮ ᱤᱭᱟᱹᱭᱟ ᱠᱷᱚᱲ ᱟᱨ ᱱᱚᱣᱟ ᱥᱟᱨᱡᱚᱢ ᱥᱟᱨᱡᱚᱢ ᱥᱟᱠᱟᱢ ᱠᱟᱴᱤᱡ ᱞᱮ ᱢᱮᱥᱟᱜᱼᱟ᱾
ᱟᱪᱪᱷᱟ ᱜᱚᱝᱠᱮ ᱡᱟᱦᱟ ᱫᱚ ᱜᱚᱝᱠᱮ ᱠᱷᱩᱱᱴᱤ ᱛᱮᱯᱮ ᱵᱤᱫᱟ ᱚᱱᱟ ᱫᱚ ᱪᱮᱫ ᱨᱮᱭᱟᱜ ᱠᱷᱩᱱᱴᱤ ᱛᱟᱦᱮᱱᱟ?
ᱚᱱᱟ ᱫᱚ ᱥᱟᱨᱡᱚᱢ ᱨᱮᱱᱟᱜ ᱜᱮ ᱾
ᱥᱟᱨᱡᱚᱢ ᱨᱮᱭᱟᱜ ᱜᱮ ᱾
ᱛᱟᱨ ᱛᱟᱨᱯᱚᱨᱮ ᱜᱚᱝᱠᱮ ᱥᱮᱸᱫᱽᱨᱟ ᱠᱚᱞᱮ ᱪᱟᱞᱟᱜᱼᱟ ᱾
ᱟᱪᱪᱷᱟ ᱜᱚᱝᱠᱮ ᱜᱚᱝᱠᱮ ᱥᱮᱸᱫᱽᱨᱟ ᱠᱚᱨᱮ ᱫᱚᱯᱮ ᱪᱮᱫ ᱯᱮ ᱪᱤᱠᱟᱹᱭᱟ?
ᱥᱮᱫᱨᱟ ᱯᱚᱨ ᱫᱚ ᱟᱫᱚ ᱚᱱᱠᱟᱱ ᱠᱟᱹᱢᱤ ᱦᱚᱨᱟ ᱫᱚ ᱵᱟᱹᱱᱩᱜᱼᱟ ᱟᱫᱚ ᱾ ᱩᱱ ᱦᱤᱞᱳᱜ ᱫᱚ ᱤᱱᱟᱹ ᱤᱱᱟᱹᱠᱤᱱ ᱜᱮ ᱾
ᱟᱪᱪᱷᱟ ᱜᱚᱝᱠᱮ ᱾ ᱱᱟᱯᱟᱭ ᱠᱟᱛᱷᱟ ᱾ ᱛᱚᱵᱮ ᱜᱚᱝᱠᱮ ᱥᱮᱸᱫᱽᱨᱟ ᱵᱮᱱ ᱪᱟᱞᱟᱣ ᱵᱟᱲᱟᱣ ᱠᱟᱱᱟ ᱱᱤᱥᱪᱚᱭ?
ᱦᱮ ᱪᱟᱞᱟᱣ ᱵᱟᱲᱟ ᱦᱳᱭ ᱟᱠᱟᱱᱟ ᱾
ᱛᱚᱵᱮ ᱜᱚᱝᱠᱮ ᱪᱤᱞᱤ ᱠᱚᱯᱮ ᱥᱮᱸᱫᱽᱨᱟ ᱣᱟᱠᱟᱫ ᱠᱚᱣᱟ?
ᱩᱱᱠᱩ ᱥᱩᱠᱨᱤ ᱠᱚᱜᱮ ᱵᱤᱥᱤ ᱥᱩᱠᱨᱤ ᱟᱨ ᱠᱩᱞᱟᱹᱭ ᱠᱚ ᱾
ᱟᱪᱪᱷᱟ ᱜᱚᱝᱠᱮ ᱥᱩᱠᱨᱤ ᱡᱤᱞ ᱵᱷᱟᱹᱜᱤ ᱵᱮᱱ ᱠᱩᱥᱤᱭᱟᱜᱼᱟ ᱥᱮ ᱠᱩᱞᱟᱹᱭ ᱡᱮᱞ?
ᱟᱢ ᱫᱚ ᱥᱩᱠᱨᱤ ᱡᱤᱞ ᱜᱤ ᱵᱤᱥᱤ ᱟᱨᱠᱤ ᱾
ᱟᱪᱪᱷᱟ ᱜᱚᱝᱠᱮ ᱠᱤᱪᱷᱩ ᱠᱤᱪᱷᱩ ᱡᱟᱭᱜᱟ ᱨᱮ ᱜᱚᱝᱠᱮ ᱧᱮᱞᱚᱜ ᱠᱟᱱᱟ ᱱᱚᱜᱼᱚᱭ ᱡᱮ ᱟᱵᱚ ᱦᱳᱥᱴᱮᱞ ᱨᱮᱵᱚᱱ ᱫᱚᱦᱚᱭᱮᱫ ᱠᱚᱣᱟ ᱜᱤᱫᱽᱨᱟᱹ ᱠᱚ ᱦᱳᱭᱥᱮ ᱦᱳᱥᱴᱮᱞ ᱠᱷᱚᱡ ᱥᱮᱸᱫᱽᱨᱟ ᱠᱚ ᱫᱟᱹᱲᱮᱜᱼᱟ ᱢᱟᱱᱮ ᱚᱝᱠᱟᱜᱮ ᱥᱟᱱᱛᱟᱲ ᱜᱤᱫᱽᱨᱟᱹ ᱠᱚ ᱢᱮᱱᱟᱜ ᱟᱠᱟᱝ ᱠᱚᱣᱟ ᱜᱚᱝᱠᱮ ᱠᱚᱣᱟᱜ ᱦᱚᱸ ᱠᱟᱹᱴᱤᱡ ᱚᱱᱠᱟ ᱚᱠᱟᱴᱷᱮᱱ ᱵᱷᱩᱞ ᱛᱟᱦᱮᱱ ᱠᱟᱱᱟ ᱵᱟᱠᱚ ᱧᱮᱞᱮᱫ ᱟᱵᱮᱱ ᱪᱮᱜ ᱵᱮᱱ ᱢᱮᱱᱟ ᱚᱱᱮ ᱡᱮ ᱥᱮᱸᱫᱽᱨᱟ ᱠᱚ ᱦᱳᱥᱴᱮᱞ ᱠᱷᱚᱡ ᱠᱚ ᱫᱟᱹᱲᱮᱜᱼᱟ ᱥᱮ ᱦᱳᱥᱴᱮᱞ ᱵᱷᱤᱛᱤᱨ ᱨᱮ ᱡᱟᱦᱟᱱᱟᱜ ᱠᱤᱪᱷᱩ ᱠᱤᱪᱷᱩ ᱦᱳᱴᱮᱞ ᱨᱮ ᱟᱸᱡᱚᱢᱚᱜ ᱠᱟᱱᱟ ᱫᱩᱨᱱᱤᱛᱤ ᱪᱟᱞᱟᱜ ᱠᱟᱱᱟ ᱚᱱᱟ ᱤᱫᱤ ᱠᱟᱛᱮᱮᱫ ᱪᱮᱫ ᱵᱮᱱ ᱢᱚᱱᱮ ᱮᱜᱼᱟ? ᱡᱮ ᱚᱱᱟᱜᱮ ᱱᱟᱯᱟᱭᱟ ᱥᱮ ᱚᱱᱟ ᱫᱚ ᱜᱚᱢᱠᱮ ᱠᱚᱣᱟᱜ ᱫᱳᱥ ᱠᱟᱱᱟ? ᱡᱟᱦᱟᱸᱭ ᱢᱮᱱᱟᱜ ᱟᱠᱟᱟᱜ ᱠᱚ ᱡᱟᱦᱟᱸᱭ ᱫᱚ ᱥᱩᱯᱟᱨ ᱞᱮᱠᱟᱛᱮ ᱢᱮᱱᱟᱜ ᱟᱠᱟᱫ ᱠᱚ ᱥᱮ ᱜᱟᱨᱡᱮᱱᱟᱜ ᱫᱳᱥ ᱠᱟᱱᱟ ᱥᱮ ᱚᱱᱟ ᱫᱚ ᱜᱤᱫᱽᱨᱟᱹᱣᱟᱜ ᱫᱳᱥ ᱠᱟᱱᱟ ᱟᱵᱮᱱ ᱪᱮᱫ ᱵᱮᱱ ᱢᱚᱱᱮᱭᱟ?
ᱚᱱᱟ ᱫᱚ ᱱᱩᱠᱩ ᱢᱟᱥᱴᱟᱨ ᱠᱚᱣᱟᱜ ᱜᱮ ᱫᱳᱥ ᱩᱱᱠᱩᱣᱟᱜ ᱜᱟᱭᱤᱯ ᱢᱟᱠᱷᱟᱱ ᱫᱚᱛᱚ ᱜᱤᱫᱽᱨᱟᱹ ᱫᱚᱠᱚ ᱪᱟᱞᱟᱜ ᱜᱮᱭᱟ ᱾
ᱦᱳᱭ ᱜᱚᱝᱠᱮ ᱱᱟᱯᱟᱭ ᱜᱟᱭᱤᱰ ᱛᱟᱦᱮᱸ ᱞᱮᱱᱠᱷᱟᱡ ᱥᱚᱵ ᱠᱤᱪᱷᱩ ᱱᱟᱯᱟᱭᱚᱜᱼᱟ ᱦᱳᱭ ᱥᱮ?
ᱦᱮᱸ ᱦᱮᱸ ᱜᱟᱭᱤᱴ ᱴᱷᱮᱱ ᱜᱮ ᱯᱷᱮᱰ ᱫᱚ ᱾
ᱳᱭᱻ
ᱛᱚᱵᱮ ᱜᱚᱢᱠᱮ ᱡᱟᱦᱟ ᱠᱚᱥᱴᱚ ᱠᱟᱛᱮᱜ ᱠᱚ ᱚᱞᱚᱜ ᱯᱟᱲᱦᱟᱣᱮᱫ ᱠᱚᱣᱟ ᱜᱤᱫᱽᱨᱟᱹ ᱠᱚ ᱟᱨᱚ ᱠᱚ ᱫᱩᱨᱱᱤᱛᱤᱭᱮᱜᱼᱟ ᱚᱠᱚᱭ ᱜᱤᱫᱽᱨᱟᱹ ᱫᱚᱠᱚ ᱟᱠᱚᱣᱟᱜ ᱥᱚᱴᱷᱤᱠ ᱰᱟᱦᱟᱨ ᱛᱮᱠᱚ ᱛᱟᱲᱟᱢᱮᱜᱼᱟ ᱚᱠᱚᱭ ᱫᱚ ᱟᱠᱚᱣᱟᱜ ᱰᱟᱦᱟᱨ ᱠᱚ ᱟᱫ ᱮᱼᱟ ᱾ ᱚᱱᱟ ᱫᱚ ᱚᱱᱟ ᱫᱚ ᱪᱮᱜ ᱚᱱᱟᱫᱚ ᱜᱚ ᱵᱟᱵᱟᱣᱟᱜ ᱫᱳᱥ ᱛᱮ ᱥᱮ ᱜᱤᱫᱽᱨᱟᱹ ᱟᱭᱟᱜ ᱫᱳᱥ ᱛᱮ ᱡᱮ ᱦᱩᱰᱤᱧ ᱠᱷᱚᱡ ᱱᱟᱯᱟᱭ ᱫᱤᱥ-ᱦᱩᱫᱤᱥ ᱵᱟᱭ ᱮᱢ ᱫᱟᱲᱮᱭ ᱠᱟᱫᱮ ᱛᱮ ᱚᱱᱟᱛᱮ?
ᱦᱮᱸ ᱚᱱ ᱚᱱᱟ ᱛᱮᱦᱚᱸ ᱦᱳᱭ ᱫᱟᱲᱮᱜᱼᱟ ᱾
ᱥᱮ ᱦᱚᱸᱜᱼᱚᱭ ᱯᱟᱛᱟ ᱪᱷᱟᱛᱟᱭ ᱫᱟᱬᱟᱱ ᱠᱟᱱ ᱯᱷᱩᱴᱵᱚᱞ ᱮᱱᱮᱡ ᱮ ᱫᱟᱬᱟᱱ ᱠᱟᱱ ᱟᱨ ᱥᱟᱶᱛᱮ ᱚᱱᱮ ᱡᱟᱦᱟᱸ ᱜᱟᱛᱮ ᱠᱚ ᱥᱟᱶᱛᱮ ᱥᱮ ᱚᱱᱟᱠᱚ ᱠᱷᱟᱹᱛᱤᱨ ᱛᱮᱦᱚᱸ ᱦᱩᱭᱩᱜ ᱠᱟᱱᱟ ᱾
ᱦᱮᱸ ᱚᱱᱟ ᱠᱚᱦᱚᱸ ᱯᱳᱭᱞᱳ ᱠᱷᱚᱱ ᱦᱩᱭᱮᱡ ᱢᱟᱱᱮ ᱫᱚ ᱚᱱᱟ ᱜᱤᱫᱽᱨᱟᱹᱣᱟᱜ ᱱᱮᱥᱟ ᱞᱮᱠᱟ ᱤᱭᱟᱹ ᱯᱚᱨᱤᱵᱚᱨᱛᱚᱱᱚᱜ ᱟ-ᱛᱚ ᱾
ᱦᱳᱭ ᱢᱮᱞᱟ ᱢᱮᱥᱟ ᱢᱮᱞᱟ ᱢᱮᱥᱟ ᱛᱮ ᱦᱳᱭ ᱥᱮ?
ᱦᱮᱸ ᱟᱫᱚ ᱪᱟᱞᱟᱜ ᱥᱟᱱᱟ ᱠᱚᱣᱟ ᱾